ᱦᱮᱞᱳ ᱜᱚᱝᱠᱮ ᱦᱮᱸ ᱟᱸᱡᱚᱢ ᱧᱟᱢ ᱫᱟᱵᱤᱱ ᱛᱚ
ᱦᱳᱭ ᱜᱚᱝᱠᱮ ᱟᱸᱡᱚᱢ ᱧᱟᱢᱚᱜ ᱠᱟᱱ ᱜᱮᱭᱟ᱾
ᱦᱮᱸ ᱡᱚᱦᱟᱨ ᱜᱮ ᱡᱚᱦᱟᱨ
ᱡᱚᱦᱟᱨ ᱜᱮ
ᱦᱮᱸ ᱛᱟᱦᱚᱞᱮ ᱪᱮᱫ ᱞᱮᱠᱟ ᱢᱮᱱᱟᱜ ᱵᱤᱱᱟ?
ᱦᱳᱭ ᱱᱟᱯᱟᱭ ᱜᱮ ᱱᱤᱛᱳᱜ ᱫᱚ ᱫᱩᱲᱩᱵ ᱵᱟᱲᱟ ᱦᱩᱭ ᱩᱛᱟᱹᱨ ᱠᱟᱱᱟ ᱫᱟᱠᱟ ᱠᱩ ᱡᱚᱢ ᱵᱟᱲᱟ ᱠᱟᱛᱮᱜ
ᱚ ᱦᱚᱸ ᱦᱮᱸ ᱦᱮ ᱛᱚ ᱜᱚᱝᱠᱮ ᱵᱮᱥᱤ ᱵᱟᱝ ᱵᱤᱞᱚᱢ ᱠᱟᱛᱮᱜ ᱢᱤᱫᱴᱟᱜ ᱥᱟᱛᱟᱢ ᱫᱤᱠ ᱫᱤᱭᱮ ᱜᱟᱞᱢᱟᱨᱟᱣ ᱞᱮᱱ ᱠᱷᱟᱱ ᱪᱮᱜ ᱞᱮᱠᱟ ᱜᱟᱱ ᱠᱚᱜ ᱠᱮᱭᱟ
ᱦᱚᱸ ᱵᱷᱟᱹᱜᱤ ᱜᱮ ᱵᱷᱟᱹᱜ ᱜᱟᱱ ᱠᱚᱜᱼᱟ ᱚᱠᱟᱴᱟᱜ ᱥᱟᱛᱟᱢ ᱱᱤᱭᱟᱹ ᱞᱟᱝ ᱜᱟᱞᱢᱟᱨᱟᱜ ᱠᱟᱹᱴᱤᱡ ᱵᱮᱱ ᱞᱟᱹᱭ ᱞᱮᱠᱷᱟᱡ
ᱟᱫᱚ ᱟᱵᱮᱱ ᱟᱵᱮᱱ ᱵᱮᱱ ᱮᱸ ᱞᱟᱹᱭ ᱵᱮ ᱥᱮᱱ ᱟᱵᱮᱱ ᱢᱤᱫᱴᱮᱱ ᱥᱟᱛᱟᱢ ᱞᱟᱹᱭ ᱵᱮᱱ ᱥᱮ ᱥᱮ ᱟᱹᱞᱤᱧ ᱞᱤᱧ ᱞᱟᱹᱭ ᱵᱮᱱᱟ?
ᱢᱟ ᱞᱟᱹᱭ ᱵᱮᱱ ᱟᱵᱮᱱ ᱞᱟᱦᱟ
ᱢᱟ ᱛᱟᱦᱚᱞᱮ ᱤᱭᱟᱹ ᱥᱟᱛᱟᱢ ᱫᱚ ᱦᱩᱭᱩᱜ ᱠᱟᱱᱟ ᱱᱚᱜᱼᱚ ᱱᱚᱝᱠᱟ ᱡᱮ ᱤᱭᱟᱹ ᱟᱯᱮᱭᱟᱜ ᱵᱩᱨᱩ ᱫᱤᱥᱚᱢ ᱫᱤᱠ ᱫᱤᱭᱮ ᱪᱮᱫ ᱞᱮᱠᱟ ᱵᱩᱨᱩ ᱫᱤᱥᱚᱢ ᱠᱚ ᱟᱯᱮᱭᱟᱜ ᱢᱮᱱᱟᱜᱼᱟ? ᱛᱟᱨᱯᱚᱨᱮ ᱵᱩᱨᱩ ᱨᱮ ᱪᱮᱫ ᱠᱚ ᱫᱟᱨᱮ ᱠᱚ ᱦᱩᱭᱩᱜᱼᱟ? ᱪᱮᱫ ᱞᱮᱠᱟ ᱵᱮᱱ ᱵᱩᱡᱽ ᱫᱟ ᱥᱟᱛᱟᱢ ᱛᱮᱜ
ᱵᱷᱟᱹᱜᱤ ᱜᱮ
ᱦᱩᱸ ᱛᱟᱦᱚᱞᱮ ᱮ ᱠᱟᱹᱴᱤᱡ ᱞᱟᱹᱭ ᱵᱟᱲᱟᱭ ᱠᱮᱭᱟᱵᱮᱱ ᱟᱵᱮᱱᱟᱜ ᱵᱩᱨᱩ ᱫᱤᱥᱚᱢ ᱫᱤᱠ ᱫᱤᱭᱮ
ᱦᱚᱸ ᱵᱩᱨᱩ ᱫᱤᱥᱚᱢ ᱫᱚ ᱵᱩᱨᱩ ᱫᱤᱥᱚᱢ ᱠᱟᱱ ᱜᱮᱭᱟᱞᱮ ᱢᱮᱱᱠᱷᱟᱱ ᱩᱱᱟᱹᱜ ᱦᱚᱸ ᱵᱟᱝ ᱵᱩᱨᱩᱣᱟ ᱱᱟᱜ ᱴᱚᱸᱰᱟᱝ ᱫᱤᱥᱚᱢ ᱴᱚᱸᱰᱟᱝ ᱵᱩᱨᱩ ᱠᱟᱱᱟ
ᱡᱟᱹᱥᱛᱤ ᱫᱚ ᱵᱟᱝ ᱵᱩᱨᱩᱣᱟ ᱟᱫᱚ ᱵᱩᱨᱩ ᱫᱚ ᱟᱭᱢᱟ ᱠᱤᱪᱷᱩ ᱜᱮ ᱦᱮᱱᱟᱜ ᱜᱮᱭᱟ ᱫᱟᱨᱮ ᱠᱚ ᱥᱟᱨᱡᱚᱢ ᱫᱟᱨᱮ ᱛᱟᱯᱚᱨᱮ ᱚᱱᱟ ᱞᱟᱹᱴᱩ ᱫᱟᱨᱮ ᱫᱚ ᱥᱚᱨᱡᱚᱢ ᱫᱟᱨᱮ ᱜᱮ ᱦᱮᱱᱟᱜᱼᱟ, ᱮᱴᱟᱜ ᱠᱤᱪᱷᱩ ᱫᱚ ᱵᱟᱹᱱᱩᱜᱼᱟ᱾
ᱚ ᱛᱚ ᱥᱟᱨᱡᱚᱢ ᱫᱟᱨᱮ ᱠᱚᱛᱮ ᱪᱮᱫ ᱠᱚᱯᱮ ᱠᱟᱹᱢᱤ ᱵᱟᱲᱟᱭ ᱜᱮᱭᱟ?
ᱥᱟᱨᱡᱚᱢ ᱫᱟᱨᱮ ᱫᱚ ᱥᱮᱱᱮᱨ ᱜᱮᱭᱟ ᱠᱚ ᱛᱟᱯᱚᱨᱮ ᱯᱟᱨ ᱠᱚᱢ ᱠᱚᱦᱚᱸ ᱠᱚ ᱵᱮᱱᱟᱣ ᱜᱮᱭᱟ ᱛᱟᱯᱚᱨᱮ ᱟᱨᱦᱚᱸ ᱮᱴᱟᱜᱟᱜ ᱟᱪᱷᱟ ᱫᱩᱣᱟᱹᱨ ᱠᱚᱨᱮ ᱡᱮᱢᱚᱱ ᱡᱟᱦᱟᱱᱟᱜ ᱵᱚᱱ ᱵᱮᱱᱟ ᱚᱱᱟ ᱠᱚᱨᱮᱱᱟᱜ ᱦᱚᱸ ᱠᱟᱹᱢᱤ ᱜᱮᱭᱟ
ᱟᱫᱚ ᱜᱚᱝᱠᱮ ᱤᱭᱟᱹ ᱥᱟᱨᱡᱚᱢ ᱫᱟᱨᱮ ᱛᱮᱫᱚ ᱟᱹᱰᱤ ᱠᱤᱪᱷᱩ ᱜᱮᱞᱮ ᱠᱚᱨᱟᱣ ᱵᱟᱲᱟᱭ ᱜᱮᱭᱟ ᱟᱵᱚ ᱛᱚ ᱥᱟᱱᱛᱟᱲ ᱦᱚᱲ ᱵᱩᱡᱮᱫ ᱜᱮᱭᱟᱵᱚᱱ, ᱵᱩᱨᱩ ᱠᱚ ᱫᱤᱠ ᱫᱤᱭᱮ ᱜᱮᱵᱚᱱ ᱟᱹᱥᱩᱞᱚᱜᱼᱟ ᱾
ᱦᱳᱭ
ᱟ ᱟᱞᱮᱨᱮᱱ ᱫᱚ ᱦᱚᱲ ᱠᱚᱜᱮ ᱱᱚᱝᱠᱟ ᱜᱮ ᱢᱮᱱᱟᱜ ᱠᱟᱜ ᱟᱞᱮ ᱟᱹᱛᱩ ᱨᱮᱱ ᱦᱚᱲ ᱢᱟᱱᱮ ᱵᱩᱨᱩ ᱡᱚᱠᱷᱚᱱ ᱞᱮ ᱪᱟᱞᱟᱜᱼᱟ ᱨᱮ ᱮ ᱮᱢᱱᱤ ᱛᱮᱣᱚ ᱵᱩᱨᱩ ᱫᱚ ᱵᱟᱝᱵᱮᱱ ᱥᱮᱱᱚᱜᱼᱟ ᱦᱳᱭ ᱰᱟᱝᱨᱤ ᱢᱮᱨᱚᱢ ᱠᱚ ᱩᱝᱠᱩ ᱛᱮᱜᱮ ᱜᱩᱯᱤ ᱠᱟᱛᱮᱫ ᱵᱮᱱ ᱥᱮᱱᱚᱜᱼᱟ ᱜᱩᱯᱤ ᱚᱱᱛᱮ ᱰᱟᱝᱨᱤ ᱢᱮᱨᱚᱢ ᱠᱚᱞᱮ ᱟᱲᱟᱜ ᱠᱚ ᱜᱮᱭᱟ ᱢᱮᱨᱚᱢ ᱡᱚᱠᱷᱚᱱ ᱞᱮ ᱟᱲᱟᱜ ᱠᱚᱣᱟ ᱛᱟᱦᱚᱞᱮ ᱵᱩᱨᱩ ᱥᱮᱜ ᱨᱮ ᱥᱮᱱ ᱵᱟᱲᱟᱜ ᱜᱮᱭᱟᱞᱮ ᱵᱩᱨᱩ ᱨᱮ ᱛᱟᱦᱞᱮ ᱥᱟᱨᱡᱚᱢ ᱫᱟᱨᱮ ᱛᱚ ᱟᱞᱮ ᱫᱚ ᱟᱹᱰᱤ ᱠᱤᱪᱷᱩ ᱜᱮ ᱥᱟᱨᱡᱚᱢ ᱫᱟᱨᱮ ᱠᱷᱚᱱᱟᱜ ᱟᱞᱮ ᱠᱟᱹᱢᱤ ᱯᱩᱨᱟᱹᱣ ᱛᱟᱞᱮᱭᱟᱭ, ᱡᱮᱢᱚᱱ ᱩᱸ ᱥᱟᱨᱡᱚᱢ ᱫᱟᱨᱮ ᱛᱮ ᱟᱞᱮ ᱟᱵᱮᱱ ᱵᱮᱱ ᱢᱮᱱ ᱠᱮᱫ ᱞᱮᱠᱟᱜᱤ ᱡᱚᱠᱷᱚᱱ ᱢᱟᱲᱟᱝ ᱥᱟᱨᱡᱚᱢ ᱫᱟᱨᱮ ᱛᱮᱫᱚ ᱱᱟᱱᱟ ᱦᱩᱱᱟᱹᱨ ᱤᱭᱟᱹ ᱠᱚᱯᱮ ᱵᱮᱱᱟᱣ ᱵᱟᱲᱟᱭ ᱜᱮᱭᱟ ᱮᱸ ᱯᱟᱨᱠᱚᱢ ᱦᱚᱭ ᱡᱟᱜᱮ ᱵᱮᱱ ᱢᱮᱱ ᱛᱟᱨᱯᱚᱨᱮ ᱥᱮᱱᱮᱨ ᱠᱚᱵᱮᱱ ᱢᱮᱱ ᱠᱮᱫᱟ ᱟᱞᱮ ᱥᱮᱫ ᱫᱚ ᱱᱚᱜᱼᱚᱭ ᱥᱟᱨᱡᱚᱢ ᱫᱟᱨᱮ ᱛᱮᱫᱚ ᱮᱠᱛᱚ ᱥᱟᱨᱡᱚᱢ ᱫᱟᱨᱮ ᱛᱮ ᱟᱞᱮ ᱚᱱᱟ ᱤᱭᱟᱹ ᱥᱟᱨᱡᱚᱢ ᱫᱟᱨᱮ ᱢᱟᱜ ᱟᱹᱜᱩ ᱠᱟᱛᱮᱜ ᱚᱲᱟᱜ ᱨᱮ ᱚᱲᱟᱜ ᱵᱮᱱᱟᱣ ᱞᱟᱹᱜᱤᱫ ᱥᱮᱱᱮᱨ ᱞᱮ ᱵᱮᱱᱟᱣᱟ, ᱛᱟᱨᱯᱚᱨᱮ ᱥᱟᱨᱡᱚᱢ ᱥᱟᱠᱟᱢ ᱛᱮ ᱟᱞᱮ ᱯᱷᱩᱲᱩᱜ ᱞᱮ ᱵᱮᱱᱟᱣᱟ ᱯᱟᱛᱲᱟ ᱞᱮ ᱵᱮᱱᱟᱣᱟ, ᱟᱯᱮ ᱫᱚᱯᱮ ᱵᱮᱱᱟᱣ ᱵᱟᱲᱟᱭ ᱜᱮᱭᱟ ᱥᱮ ᱵᱟᱝ?
ᱦᱳᱸ ᱯᱷᱩᱲᱩᱜ ᱯᱟᱛᱲᱟ ᱟᱨᱚ ᱚᱱᱮ ᱠᱚ ᱞᱟᱜᱟᱣ ᱫᱚ ᱦᱟᱸᱜ ᱚᱱᱮ ᱵᱚᱸᱜᱟ ᱵᱩᱨᱩᱜ ᱡᱚ ᱠᱷᱚᱡ ᱚᱱᱟ ᱫᱷᱩᱲᱟᱹ ᱚᱱᱟ ᱦᱚᱸ ᱠᱤ
ᱢᱮᱱ ᱫᱷᱩᱸᱜᱟ
ᱦᱳᱭ ᱦᱳᱭ ᱚᱱᱟ ᱦᱚᱸ ᱵᱟᱨ ᱯᱮ ᱫᱤᱱ ᱞᱟᱦᱟᱨᱮ ᱢᱟᱜ ᱦᱚᱴᱚᱠᱟᱜ ᱦᱩᱭᱩᱜᱼᱟ ᱟᱨ ᱡᱮᱨ ᱛᱮ ᱚᱰᱚᱠ ᱛᱮᱫ ᱚᱱᱟ ᱠᱟᱛᱮᱫ ᱦᱚᱸ ᱠᱟᱹᱢᱤ ᱞᱟᱜᱟᱜ ᱜᱮᱭᱟ᱾ ᱟᱨᱚ ᱧᱮᱞ ᱟᱠᱟᱱᱟ ᱚᱱᱟ ᱥᱟᱨᱡᱚᱢ ᱡᱟᱦᱟᱸ ᱡᱚ ᱚᱱᱟ ᱦᱚᱸ ᱚᱱᱟ ᱦᱚᱸ ᱠᱟᱹᱢᱤᱨᱮ ᱞᱟᱜᱟᱜ ᱜᱮᱭᱟ ᱢᱟᱱᱮ ᱚᱠᱟ ᱞᱮᱠᱟ ᱪᱚᱝ ᱠᱟᱹᱢᱤ ᱫᱚ ᱞᱟᱜᱟᱜᱼᱟ ᱚᱱᱟ ᱫᱚ ᱦᱟᱜ ᱵᱟᱹᱞᱤᱧ ᱵᱟᱲᱟᱭᱟ ᱛᱚᱵᱮ ᱠᱤᱪᱷᱩ ᱜᱟᱱ ᱦᱚᱲ ᱠᱚ ᱦᱤᱡᱩᱜᱼᱟ ᱚᱱᱟ ᱟᱠᱷᱨᱤᱧ ᱢᱟᱱᱮ ᱟᱠᱷᱨᱤᱧ ᱟᱠᱚ ᱦᱟᱛᱟᱣ ᱤᱫᱤᱭᱟᱠᱚ ᱪᱮᱫ ᱠᱟᱹᱢᱤ ᱨᱮᱪᱚᱝ ᱞᱟᱜᱟᱜᱼᱟ ᱚᱱᱟ ᱫᱚ ᱦᱟᱸᱜ ᱵᱟᱞᱤᱧ ᱵᱟᱲᱟᱭᱟ
ᱟᱹᱞᱤᱧ ᱞᱤᱧ ᱞᱟᱹᱭ ᱟᱵᱮᱱ ᱠᱟᱱᱟ ᱛᱟᱦᱚᱞᱮ ᱟᱞᱮᱥᱮᱫ ᱛᱚ ᱥᱟᱨᱡᱚᱢ ᱤᱭᱟᱹ ᱡᱚ ᱫᱚᱞᱮ ᱟᱠᱷᱨᱤᱧ ᱵᱟᱲᱟᱭ ᱜᱮᱭᱟ ᱛᱚ ᱥᱟᱨᱡᱚᱢ ᱡᱚ ᱫᱚ ᱢᱟᱱᱮ ᱪᱮᱫ ᱞᱮᱠᱟ ᱚᱸᱰᱮ ᱥᱟᱨᱡᱚᱢ ᱡᱚ ᱵᱮᱱ ᱟᱹᱜᱩ ᱠᱮᱫᱟ ᱚᱱᱟ ᱡᱟᱦᱟᱸ ᱵᱟᱦᱟ ᱛᱮᱫ ᱵᱟᱦᱟ ᱫᱚ ᱵᱟᱝ ᱡᱟᱝ ᱛᱮᱫ ᱟᱨᱠᱤ ᱡᱟᱝ ᱛᱮᱫ ᱚᱲᱟᱜ ᱨᱮ ᱟᱹᱜᱩ ᱠᱟᱛᱮᱫ ᱠᱟᱹᱴᱤᱡ ᱵᱮᱱ ᱛᱟᱥᱮᱭᱟ ᱛᱟᱥᱮ ᱯᱚᱨ ᱚᱱᱟ ᱚᱱᱟ ᱡᱟᱦᱟᱸ ᱤᱭᱟᱹ ᱛᱟᱥᱮ ᱛᱚ ᱟᱵᱮᱱ ᱫᱚ ᱡᱚᱛᱚ ᱦᱚᱲ ᱛᱚ ᱵᱟᱝ ᱠᱚ ᱥᱚᱢᱚᱭ ᱼᱚᱜ ᱜᱮᱭᱟ ᱥᱮ ᱚᱠᱚᱭ ᱠᱚᱫᱚ ᱡᱟᱦᱟᱸᱭ ᱠᱚᱠᱚ ᱥᱚᱢᱚᱭ ᱵᱟᱲᱟᱜ ᱜᱮᱭᱟ ᱫᱟᱞ ᱵᱟᱲᱟᱭ ᱜᱮᱭᱟ ᱠᱚ ᱛᱟᱨᱯᱚᱨᱮ ᱫᱟᱞ ᱠᱟᱛᱮ ᱠᱚ ᱪᱷᱟᱲᱟᱣᱟ ᱡᱟᱝ ᱛᱮ ᱟᱨ ᱵᱟᱠᱷᱟᱱ ᱤᱭᱟᱹᱨᱮ ᱨᱟᱥᱛᱟ ᱫᱷᱟᱨᱮ ᱨᱮᱠᱚ ᱤᱭᱟᱹ ᱠᱟᱜ ᱜᱮ ᱫᱚᱦᱚ ᱠᱟᱜ ᱜᱮᱠᱚ ᱜᱟᱹᱰᱤ ᱠᱚ ᱛᱟᱵ ᱵᱟᱲᱟᱜᱼᱟ ᱜᱟᱹᱰᱤ ᱜᱷᱚᱲᱟ ᱠᱚ ᱚᱱᱟ ᱠᱚᱛᱮ ᱟᱡ ᱛᱮᱜᱮ ᱟᱫᱚ ᱤᱭᱟᱹᱭᱮᱱ ᱜᱮ ᱪᱷᱟᱲᱟᱣᱮᱱ ᱜᱮ ᱚᱱᱟ ᱡᱟᱝ ᱛᱮᱫ ᱟᱨ ᱤᱭᱟᱹ ᱵᱟᱲᱟ ᱠᱟᱛᱮᱫ ᱦᱤᱡᱩᱜ ᱦᱮᱡ ᱵᱟᱲᱟᱜ ᱜᱮᱭᱟ ᱠᱚ ᱯᱟᱹᱭᱠᱟᱹᱨ ᱠᱚ ᱛᱟᱨᱯᱚᱨᱮ ᱩᱱᱠᱩ ᱤᱭᱟᱹ ᱦᱩᱭᱩᱜᱼᱟ ᱩᱱᱠᱩ ᱟᱠᱷᱨᱤᱧ ᱦᱩᱭᱩᱜᱼᱟ ᱡᱟᱦᱟᱸ ᱞᱮᱠᱟ ᱠᱮᱡᱤ ᱫᱚᱨ ᱛᱮᱠᱚ ᱮᱢᱚᱜᱼᱟ ᱚᱱᱠᱟᱟᱜ ᱜᱮ ᱟᱠᱷᱨᱤᱧ ᱠᱟᱛᱮᱜ ᱯᱩᱭᱥᱟᱹ ᱦᱟᱛᱟᱣ ᱦᱩᱭᱩᱜᱼᱟ ᱛᱟᱯᱚᱨᱮ ᱚᱲᱟᱜ ᱠᱚᱨᱮ ᱡᱚᱢ ᱵᱟᱲᱟ ᱞᱟᱹᱜᱤᱫ ᱞᱮᱠᱟ ᱡᱟᱦᱟᱱᱟᱜ ᱥᱚᱵᱽᱡᱤ ᱠᱚ ᱠᱤᱨᱤᱧ ᱦᱩᱭᱩᱜᱼᱟ ᱚᱱᱟ ᱯᱚᱭᱥᱟ ᱛᱮ ᱟᱨ ᱡᱮᱢᱚᱱ ᱤᱭᱟᱹ ᱵᱟᱯᱞᱟ ᱤᱭᱟᱹᱨᱮ ᱥᱮ ᱤᱭᱟᱹ ᱥᱟᱨᱡᱚᱢ ᱨᱮᱱᱟᱜ ᱚᱱᱟ ᱪᱟᱝᱲᱟ ᱛᱮ ᱚᱱᱟ ᱢᱟᱰᱣᱟ ᱠᱚ ᱵᱮᱱᱟᱣ ᱦᱩᱭᱩᱜᱼᱟ ᱢᱟᱰᱚᱣᱟ ᱛᱟᱨᱯᱚᱨᱮ ᱪᱷᱟᱢᱰᱟ ᱚᱱᱟ ᱠᱚ
ᱦᱩᱸ
ᱴᱷᱤᱠ ᱴᱷᱤᱠ, ᱟᱨ ᱛᱟᱦᱚᱞᱮ ᱜᱚᱝᱠᱮ ᱚᱱᱟ ᱤᱭᱟᱹ ᱠᱚᱫᱚ ᱪᱮᱫ ᱞᱮᱠᱟ ᱟᱨ ᱟᱨ ᱵᱩᱨᱩ ᱠᱚᱨᱮ ᱚᱱᱠᱟ ᱪᱮᱫ ᱫᱟᱨᱮ ᱢᱮᱱᱟᱜᱼᱟ ᱡᱟᱦᱟᱸ ᱠᱚ ᱟᱯᱮ ᱵᱟᱝ ᱠᱤᱪᱷᱩ ᱦᱳᱞᱳ ᱠᱟᱹᱣᱰᱤ ᱠᱚᱯᱮ ᱧᱟᱢᱟ
ᱦᱩ ᱸ ᱛᱟᱨᱚᱯ ᱫᱟᱨᱮ ᱡᱟᱦᱟᱸ ᱫᱚ ᱢᱮᱱᱟᱜ ᱠᱟᱱ
ᱛᱟᱨᱚᱯ,
ᱦᱳᱭ ᱚᱱᱟ ᱦᱚᱛᱚ ᱱᱤᱛᱚᱜ ᱢᱟ, ᱟᱹᱰᱤ ᱫᱟᱢᱟᱱ ᱡᱤᱱᱤᱥ ᱠᱟᱱᱟ ᱟᱹᱰᱤ ᱫᱟᱢ ᱫᱟᱢ ᱛᱮᱠᱚ ᱦᱟᱛᱟᱣᱼᱟᱠ ᱯᱟᱹᱭᱠᱟᱹᱨ ᱠᱚᱦᱚᱸ, ᱚᱱᱟ ᱦᱚᱸ ᱚᱱᱠᱟᱜᱮ ᱟᱹᱰᱤ ᱜᱟᱱ ᱢᱟᱱᱮ ᱢᱮᱴᱴᱟᱝ ᱯᱚᱫᱽᱫᱷᱚᱛᱤ ᱞᱮᱠᱟᱛᱮ ᱢᱟᱱᱮ ᱚᱱᱟ ᱟᱠᱷᱨᱤᱧᱚᱜᱼᱟ ᱟᱹᱜᱩᱭ ᱟᱠᱚ ᱛᱟᱨᱯᱚᱨᱮ ᱡᱟᱝ ᱟᱠᱚ ᱛᱟᱯᱚᱨᱮ ᱡᱟᱝ ᱦᱚ ᱚᱱᱟ ᱨᱚᱦᱚᱲ ᱠᱟᱛᱮ ᱥᱟᱯ ᱯᱷᱟ ᱠᱟᱛᱮᱫ ᱛᱚᱵᱮ ᱟᱹᱱᱤᱡ ᱠᱚ ᱟᱹᱠᱷᱨᱤᱧᱟ ᱾
ᱦᱩᱸ
ᱚᱱᱟᱦᱚᱸ ᱱᱮᱛᱟᱨ ᱢᱟ ᱟᱨᱚ ᱧᱮᱞᱚᱜ ᱠᱟᱱᱟ ᱚᱱᱟ ᱮᱢᱚᱱ ᱪᱟᱦᱤᱫᱟ ᱵᱮᱱᱟᱣ ᱟᱠᱟᱱᱟ ᱛᱟᱨᱟᱢ ᱨᱮᱱᱟᱜ, ᱢᱟᱱᱮ ᱵᱤᱞᱤ ᱵᱟᱠᱚ ᱵᱤᱞᱤ ᱦᱚᱪᱚᱣᱟᱜ ᱠᱟᱱᱟ ᱛᱚᱵᱩ, ᱡᱚ ᱠᱷᱚᱱ ᱜᱮ ᱦᱚᱲ ᱫᱟᱨᱮ ᱢᱟᱱᱮ ᱢᱟᱜ ᱠᱟᱛᱮᱫ ᱦᱚᱸᱠᱚ ᱟᱹᱜᱩᱭ ᱫᱟ, ᱩᱱᱟᱹᱜ ᱪᱟᱹᱦᱤ ᱫᱟ ᱟᱠᱟᱱᱟ᱾
ᱪᱟᱦᱤᱫᱟ ᱛᱚ ᱪᱟᱦᱤᱫᱟᱣ ᱠᱟᱱ ᱜᱮᱭᱟ ᱡᱟᱦᱟᱸ ᱞᱮᱠᱟ ᱵᱮᱱ ᱢᱮᱱ ᱮᱫᱟ ᱛᱟ ᱥᱚᱛᱛᱮᱳ ᱢᱟᱱᱮ ᱟᱵᱚ ᱡᱟᱦᱟᱸᱭ ᱡᱚᱢ ᱦᱮᱣᱟ ᱟᱨ ᱛᱟᱨᱚᱵ ᱵᱤᱞᱤ ᱞᱮᱱᱠᱷᱟᱱ ᱡᱚᱡᱚ ᱦᱚᱲᱮᱢ ᱡᱚᱢ ᱨᱮ ᱡᱟᱦᱟᱸ ᱞᱮᱠᱟ ᱤᱭᱟᱹ ᱛᱚ ᱚᱱᱟ ᱟᱵᱚᱨᱮᱱ ᱟᱛᱳ ᱨᱮᱱ ᱦᱚᱲ ᱠᱚ ᱚᱱᱟ ᱡᱚᱢ ᱠᱟᱛᱮ ᱦᱟᱸᱰᱮ ᱱᱟᱰᱮ ᱠᱚ, ᱠᱚ ᱜᱤᱰᱤ ᱠᱟᱜ ᱠᱟᱱ ᱛᱟᱦᱮᱱᱟ ᱡᱟᱝ ᱠᱚ ᱛᱟᱞᱮ ᱦᱟᱞᱠᱟ ᱡᱟᱝᱛᱮ ᱥᱮ ᱨᱚᱠᱚᱢ ᱪᱮᱦᱨᱟ ᱡᱟᱭᱜᱟᱨᱮ ᱡᱟᱝ ᱜᱤᱰᱤᱭᱮᱱᱟ ᱡᱚᱢ ᱠᱟᱛᱮ ᱟᱹᱣᱲᱤ ᱜᱮᱛᱚ ᱡᱚᱢ ᱠᱟᱛᱮ ᱵᱚᱱ ᱜᱤᱰᱤ ᱜᱚᱫ ᱠᱟᱜ ᱜᱮ ᱡᱟᱦᱟᱸ ᱴᱷᱮᱡ ᱜᱮᱥᱮ ᱛᱟᱦᱚᱞᱮ ᱚᱸᱰᱮ ᱠᱷᱚᱱᱟᱜ ᱛᱟᱨᱚᱵ ᱫᱟᱨᱮᱭᱮᱱᱟ ᱟᱨᱚ ᱱᱟᱣᱟ ᱜᱟᱨ ᱠᱟᱛᱮ ᱚᱱᱠᱟ ᱛᱟᱨᱚᱯ ᱫᱟᱨᱮᱭᱮᱱᱟ ᱟᱨ ᱡᱩ ᱫᱤ ᱦᱚᱲ ᱠᱚᱜᱮ ᱛᱟᱨᱚᱵ ᱵᱟᱝᱠᱚ ᱵᱤᱞᱤ ᱦᱚᱪᱚᱣᱟᱜᱼᱟ ᱵᱤᱞᱤ ᱠᱚ ᱤᱭᱟᱹ ᱜᱮ ᱚᱱᱠᱟ ᱵᱮᱨᱮᱞ ᱛᱮᱜᱮ ᱠᱚ ᱛᱟᱨᱚᱯ ᱡᱟᱝ ᱠᱚ ᱤᱫᱤ ᱠᱮᱜᱼᱟ ᱚᱲᱟᱜ ᱠᱚ ᱤᱫᱤ ᱠᱮᱫᱟ ᱚᱲᱟᱜ ᱤᱫᱤ ᱠᱟᱛᱮᱫ ᱠᱚ ᱟᱠᱷᱨᱤᱧ ᱠᱟᱫᱟ ᱾ ᱟᱨᱠᱤ ᱤᱭᱟᱹ ᱠᱟᱛᱮ ᱦᱟᱞᱠᱟ ᱨᱚᱰᱚᱡᱽ ᱾ ᱪᱷᱟᱲᱟᱣ ᱠᱟᱛᱮ ᱛᱮᱛ ᱤᱭᱟᱹ ᱨᱮᱱᱟᱜ ᱛᱟᱨᱚᱵ ᱨᱮᱱᱟᱜ ᱤᱭᱟᱹ ᱠᱚᱛᱮ ᱡᱚᱛᱚ ᱡᱤᱞ ᱠᱚ, ᱨᱚᱰᱚᱡ ᱪᱷᱟᱲᱟᱣ ᱠᱟᱛᱮ ᱠᱷᱟᱹᱞᱤ ᱡᱟᱝ ᱛᱮ ᱢᱟᱱᱮ ᱩᱱᱠᱩ ᱛᱚ ᱟᱫᱚ ᱚᱱᱟ ᱫᱚ ᱡᱚᱢ ᱦᱚᱸ ᱵᱟᱝᱠᱚ ᱡᱚᱢᱫᱟ ᱟᱹᱰᱤ ᱦᱚᱲ ᱠᱚ ᱟᱹᱰᱤ ᱨᱚᱠᱚᱢᱟᱛᱚ ᱚᱠᱚᱭ ᱠᱚᱫᱚ ᱠᱚ ᱡᱚᱢᱟ ᱚᱠᱚᱭ ᱠᱚᱫᱚ ᱵᱟᱝᱠᱚ ᱡᱚᱢᱟ ᱟᱨ ᱱᱚᱣᱟ ᱫᱚ ᱟᱵᱚ ᱫᱚ ᱠᱷᱟᱹᱞᱤ ᱟᱠᱷᱨᱤᱧ ᱤᱭᱟᱹ ᱠᱟᱛᱮᱫ ᱜᱮᱛᱚ ᱵᱚᱱ ᱟᱹᱜᱩᱭᱮᱫᱟ ᱥᱮ, ᱛᱟᱨ ᱢᱟᱛᱚ ᱡᱚᱢᱫᱟᱭ ᱚᱠᱚᱭ ᱢᱮᱴᱟᱜ ᱢᱮᱴᱟᱜ ᱮᱢ ᱡᱚᱢᱟ ᱛᱟᱨ ᱠᱷᱚᱱᱟᱜ ᱡᱚᱛᱚ ᱵᱚᱥᱛᱟ ᱨᱮ ᱠᱷᱟᱹᱲ ᱠᱟᱛᱮᱜ, ᱚᱱᱟ ᱟᱞᱩ ᱵᱚᱥᱛᱟ ᱠᱤᱝᱵᱟ ᱦᱟᱱᱟ ᱱᱟᱱᱟ ᱨᱚᱠᱚᱢ ᱵᱚᱥᱛᱟ ᱨᱮ ᱠᱷᱟᱹᱲ ᱠᱟᱛᱮᱫ ᱞᱮᱵᱮᱫ ᱥᱟᱯᱷᱟ ᱠᱟᱛᱮᱫ ᱚᱱᱟ ᱠᱷᱟᱹᱞᱤ ᱡᱟᱝᱛᱮ ᱵᱟᱪᱷᱟᱣ ᱩᱰᱳᱠ ᱠᱟᱛᱮᱫ ᱟᱠᱷᱚᱨᱤᱧ ᱚᱱᱮ ᱚᱱᱠᱟ ᱾ ᱚᱱᱠᱟ ᱛᱮᱠᱷᱟᱱ ᱫᱚ ᱛᱟᱨᱚᱵ ᱫᱟᱨᱮ ᱛᱮᱫ ᱦᱚᱸ ᱠᱚᱢᱚᱜ ᱠᱟᱱᱟ ᱡᱮᱦᱮᱛᱩ ᱡᱚᱛᱚ ᱡᱟᱝ ᱠᱚᱢᱟ ᱛᱚᱵᱚᱱ ᱟᱹᱠᱷᱚᱨᱤᱧ ᱟᱹᱠᱷᱨᱤᱧ ᱫᱟᱥᱮ ᱟᱨ ᱡᱩᱫᱤ ᱡᱚᱢ ᱠᱟᱛᱮᱫ ᱵᱚᱱ ᱜᱤᱰᱤ ᱠᱟᱜ ᱜᱮᱭᱟ ᱦᱟᱸᱰᱮ ᱱᱟᱰᱮ, ᱛᱟᱨᱚᱯ ᱡᱟᱝ ᱦᱚᱸ ᱤᱭᱟᱹ ᱠᱚᱜ ᱠᱮᱭᱟ ᱾ ᱱᱚᱜᱼᱚᱭ ᱜᱤᱰᱤ ᱠᱚᱜ ᱠᱮᱭᱟ ᱛᱟᱨᱯᱚᱨ ᱱᱟᱣᱟ ᱱᱟᱣᱟ ᱫᱟᱨᱮ ᱠᱚᱜ ᱠᱮᱭᱟ ᱚᱱᱟ ᱫᱟᱨᱮ ᱠᱷᱚᱱᱟᱜ ᱜᱮ, ᱟᱨᱚ ᱟᱵᱚ ᱟᱨᱚ ᱟᱨᱚ ᱵᱟᱹᱲᱛᱤ ᱧᱚᱜ ᱛᱟᱨᱚᱵ ᱵᱚᱱ ᱛᱟᱨᱚᱵ ᱵᱤᱞᱤ ᱵᱚᱱ ᱧᱟᱢ ᱠᱮᱭᱟ ᱾ ᱡᱚᱢ ᱠᱮᱭᱟ ᱵᱚᱱ ᱾
ᱚᱱᱮ ᱚᱱᱟ ᱜᱮᱛᱚ ᱵᱟᱵᱚᱱ ᱵᱩᱡᱽ ᱮᱫᱟ ᱱᱤᱡᱮᱨᱟᱜ ᱱᱤᱡᱮᱨᱟᱜ, ᱪᱟᱦᱤᱫᱟ ᱜᱮᱵᱚᱱ ᱧᱮᱞᱫᱟ ᱛᱤᱱᱟᱹᱜ ᱪᱟᱬ ᱛᱤᱱᱟᱹᱜ ᱰᱷᱮᱨᱤᱧ ᱡᱚᱜᱟᱲᱟ ᱩᱱᱟᱹᱜ ᱯᱚᱭᱥᱟ ᱦᱩᱭᱩᱜ ᱛᱤᱧᱟ ᱾ ᱢᱮᱱᱠᱷᱟᱱ ᱪᱮᱫ ᱪᱤᱠᱟᱹᱜ ᱠᱟᱱᱟ ᱵᱟᱝ ᱪᱤᱠᱟᱹᱜ ᱠᱟᱱᱟ ᱞᱟᱭᱚᱝ ᱨᱮᱱᱟᱜ ᱚᱱᱟ ᱫᱚ ᱵᱟᱵᱚᱱ ᱪᱤᱱᱛᱟᱹᱭᱮᱫᱟ ᱾
ᱦᱩᱸ ᱠᱷᱟᱯ, ᱦᱩᱸ ᱠᱷᱟᱹᱞᱤ ᱠᱟᱹᱣᱰᱤ ᱞᱮᱠᱷᱟ ᱨᱮᱦᱚᱸ ᱛᱚ ᱵᱟᱝ ᱦᱩᱭᱩᱜ ᱟᱥᱮ ᱜᱚᱢᱠᱮ ᱟᱵᱚᱣᱟᱜ ᱾ ᱤᱭᱟᱹ ᱛᱟᱭᱱᱚᱢ ᱯᱤᱪᱷᱟᱹᱞ ᱨᱮᱱᱟᱜ ᱦᱚᱸ ᱠᱟᱹᱴᱤᱡ ᱾ ᱪᱤᱱᱛᱟᱹ ᱞᱟᱜᱟᱣ ᱵᱚᱱᱟ ᱟᱨᱠᱤ ᱟᱜᱟᱢ ᱫᱤᱱ ᱨᱮᱱᱟᱜ ᱚᱱᱟ ᱠᱚᱦᱚᱸ ᱾ ᱟᱨ ᱟᱯᱮᱥᱮᱜ ᱜᱚᱝᱠᱮ ᱟᱨ ᱤᱭᱟᱹ ᱟᱯᱮ ᱥᱮᱫ ᱫᱚ ᱛᱮᱨᱮᱞ ᱫᱟᱨᱮ ᱫᱚ ᱢᱮᱱᱟᱜ ᱵᱟᱲᱟᱜ ᱜᱮᱭᱟ ᱥᱮ ᱵᱟᱝ?
ᱦᱳᱭ ᱢᱮᱱᱟᱜ ᱜᱮᱭᱟ ᱛᱮᱨᱮᱞ ᱫᱟᱨᱮ ᱟᱹᱰᱤ ᱢᱮᱱᱟᱜ ᱜᱮᱭᱟ ᱚᱱᱟ ᱦᱚᱸ ᱟᱫᱚ, ᱛᱮᱨᱮᱞ ᱫᱚ ᱦᱟᱸᱜ ᱱᱚᱛᱮ ᱫᱚ ᱚᱱᱠᱟ ᱟᱹᱠᱷᱨᱤᱧ ᱠᱤᱨᱤᱧ ᱟᱹᱠᱷᱨᱤᱧ ᱫᱚ ᱵᱟᱝ ᱦᱩᱭᱩᱜᱼᱟ ᱾ ᱚᱱᱟ ᱫᱚ ᱵᱤᱞᱤ ᱠᱟᱛᱮᱫ ᱜᱮ ᱡᱚᱢ ᱵᱟᱲᱟ ᱾ ᱨᱚᱦᱚᱲ ᱠᱟᱛᱮᱫ ᱡᱟᱦᱟᱸ ᱡᱚᱢ ᱵᱟᱲᱟ ᱤᱱᱠᱟᱹᱜᱮ ᱟᱹᱠᱷᱨᱤᱧ ᱠᱚᱫᱚ ᱦᱟᱸᱜ ᱵᱟᱝ ᱦᱩᱭᱩᱜᱼᱟ, ᱚᱱᱟ ᱫᱚ
ᱜᱚᱝᱠᱮ ᱟᱞᱮᱥᱮᱫ ᱢᱟᱛᱚ ᱵᱟᱝ ᱟᱵᱮᱱ ᱥᱮ ᱱᱟᱦᱚᱭ ᱵᱮᱱ ᱢᱮᱱ ᱠᱮᱫᱟ ᱛᱟᱨᱚᱯ ᱜᱮᱠᱚ ᱟᱹᱠᱷᱨᱤᱧᱟ ᱟᱞᱮᱥᱮᱫ ᱫᱚ ᱛᱮᱨᱮᱞ ᱦᱚᱸᱠᱚ ᱟᱹᱠᱷᱨᱤᱧᱟ ᱾ ᱢᱟᱱᱮ ᱪᱮᱫ ᱞᱮᱠᱟ ᱠᱟᱛᱮᱫ ᱠᱚ ᱟᱠᱷᱨᱤᱧᱟ ᱞᱟᱹᱭ ᱵᱮᱱ ᱟᱵᱮᱱ ᱡᱟᱦᱟᱸ ᱞᱮᱠᱟ ᱵᱮᱱ ᱢᱮᱱ ᱠᱮᱫᱟ ᱵᱮᱨᱮᱞ ᱦᱟᱱᱟ ᱫᱚ ᱛᱚ ᱟᱹᱰᱤ ᱨᱚᱠᱚᱢ ᱟᱹᱜᱩ ᱠᱟᱛᱮ ᱞᱮᱵᱮᱫ ᱥᱟᱢᱴᱷᱟᱣ ᱦᱩᱭᱩᱜᱼᱟ ᱛᱚ ᱛᱟᱨᱯᱚᱨᱮ ᱡᱟᱝ ᱵᱮᱱ ᱚᱰᱳᱠᱟ ᱟᱨ ᱱᱚᱣᱟ ᱨᱮᱫ ᱚᱱ ᱚᱱᱠᱟ ᱫᱚ ᱵᱟᱝ ᱛᱮᱨᱮᱞ ᱨᱮᱫᱚ ᱛᱮᱨᱮᱞ ᱫᱚ ᱟᱞᱮᱥᱮᱫ ᱫᱚ ᱪᱮᱫ ᱞᱮᱠᱟ ᱠᱚ ᱤᱭᱟᱹᱭᱟ ᱛᱮᱨᱮᱞ ᱠᱚ ᱜᱚᱫ ᱟᱹᱜᱩ ᱠᱮᱫ ᱜᱮ, ᱧᱤᱫᱟᱹ ᱵᱮᱲᱟ ᱫᱤᱱᱟᱹᱢᱟᱱ ᱵᱮᱲᱟ ᱜᱚᱫ ᱥᱮᱱ ᱞᱮᱱᱠᱷᱟᱱ ᱛᱟᱨᱚᱯ ᱠᱚᱨᱮ ᱫᱚ ᱛᱟᱣ ᱩᱱᱟᱹᱜ ᱫᱚ ᱵᱟᱝᱠᱚ ᱢᱮᱱᱟ᱾ ᱛᱚᱨᱚᱯ ᱫᱚ ᱠᱷᱟᱹᱞᱤ ᱮᱠᱷᱚᱱ ᱵᱩᱨᱩ ᱢᱟᱨᱟᱝ ᱵᱩᱨᱩ ᱵᱮᱱ ᱵᱚᱞᱚᱜᱼᱟ ᱛᱚᱵᱮ ᱟᱵᱤᱱᱤ ᱟᱵᱮᱱ ᱛᱟᱨᱚᱵ ᱫᱟᱨᱮᱵᱮᱱ ᱧᱟᱢᱟ ᱟᱨ ᱛᱮᱨᱮᱞ ᱫᱚ ᱵᱟᱝ, ᱩᱱᱟᱹᱜ ᱵᱩᱨᱩ ᱵᱷᱤᱛᱤᱨ ᱦᱚᱸ ᱵᱟᱝ ᱵᱚᱞᱚ ᱞᱟᱜᱟᱣ ᱵᱚᱱᱟ᱾ ᱵᱟᱦᱟᱨᱮ ᱨᱮᱜᱮ ᱧᱟᱢᱚᱜᱼᱟ ᱛᱟᱦᱚᱞᱮ ᱚᱱᱟ ᱡᱮ ᱤᱭᱟᱹ ᱢᱮᱱᱟᱜᱼᱟ ᱱᱚᱜᱼᱚ ᱱᱚᱣᱟ ᱤᱭᱟᱹ ᱛᱮᱨᱮᱞ ᱫᱟᱨᱮ ᱛᱮᱨᱮᱞ ᱫᱟᱨᱮ ᱫᱚ ᱛᱮᱨᱮᱞ ᱛᱮᱫ ᱪᱮᱫ ᱠᱚ ᱪᱤᱠᱟᱹ? ᱤᱭᱟᱹᱭᱟ ᱧᱤᱫᱟᱹ ᱧᱤᱫᱟᱹ ᱡᱟᱦᱟᱸᱭ ᱠᱚ ᱟᱨᱠᱤ ᱱᱚᱝᱠᱟ ᱟᱠᱷᱨᱤᱧ ᱤᱭᱟᱹ ᱠᱟᱛᱮ ᱵᱚᱦᱚᱜ ᱨᱮᱠᱚ ᱫᱚᱦᱚ ᱠᱟᱫᱟ, ᱡᱮ ᱛᱮᱨᱮᱞ ᱟᱠᱷᱨᱤᱧ ᱠᱟᱛᱮᱫ ᱞᱮ ᱦᱟᱞᱠᱟ ᱠᱟᱹᱣᱰᱤ ᱞᱮ ᱧᱟᱢᱟ᱾ ᱛᱟᱦᱟᱞᱮ ᱱᱚᱜᱼᱚ ᱱᱚᱝᱠᱟ ᱦᱟᱞᱠᱟ ᱧᱤᱫᱟᱹ ᱧᱤᱫᱟᱹ ᱵᱮᱨ ᱠᱚ ᱪᱟᱞᱟᱣᱮᱱ ᱜᱮ᱾ ᱟᱨ ᱛᱮᱨᱮᱞ ᱫᱟᱨᱮ ᱨᱮᱱᱟᱜ ᱫᱮᱡ ᱠᱟᱛᱮᱜ ᱡᱚᱛᱚ ᱛᱮᱨᱮᱞ ᱛᱤᱭᱳᱜ ᱠᱟᱛᱮᱜ, ᱵᱮᱨᱮᱞ ᱛᱮᱨᱮᱞ ᱜᱮ ᱛᱤᱭᱳᱜ ᱠᱟᱛᱮᱫ ᱚᱲᱟᱜ ᱠᱚ ᱟᱹᱜᱩᱭᱟ᱾ ᱚᱲᱟᱜ ᱟᱹᱜᱩ ᱠᱟᱛᱮᱫ ᱚᱛ ᱠᱚ ᱞᱟᱭᱟ ᱚᱛ ᱞᱟ ᱯᱚᱨᱮ ᱞᱟᱦᱟ ᱚᱛ ᱞᱟᱭᱟᱠᱚ ᱵᱟᱝ ᱦᱤᱞᱳᱜ ᱤᱭᱟᱹ ᱵᱟᱝ ᱛᱤᱱᱟᱹᱜ ᱛᱤᱱ ᱪᱟᱨ ᱯᱷᱩᱴ ᱜᱟᱱ ᱠᱚ ᱞᱟ ᱠᱮᱫ ᱜᱮ ᱞᱟ ᱠᱟᱛᱮᱫ ᱠᱚ ᱞᱟᱦᱟ ᱵᱩᱥᱩᱵ ᱠᱚ ᱮᱢᱟᱣᱟᱜᱼᱟ᱾ ᱛᱟᱨᱯᱚᱨᱮ ᱛᱮᱨᱮᱞ ᱠᱚ ᱮᱢᱟᱣᱟᱜᱼᱟ᱾ ᱚᱱᱟ ᱪᱮᱛᱟᱱ ᱨᱮ ᱟᱵᱟᱨ ᱵᱩᱥᱩᱵ᱾ ᱠᱚ ᱮᱢᱟᱣᱟᱜᱼᱟ᱾ ᱠᱷᱚᱲ ᱠᱚᱠᱚ ᱮᱢᱟᱣᱟᱜᱼᱟ, ᱚᱱᱟ ᱤᱭᱟᱹ ᱠᱚ ᱵᱷᱩᱥᱤ ᱠᱚᱠᱚ ᱮᱢᱟᱣᱟᱜᱼᱟ, ᱤᱭᱟᱹ ᱨᱮᱱᱟᱜ ᱚᱱᱟ ᱦᱩᱲᱩ ᱨᱮᱱᱟᱜ ᱠᱚᱠᱚ ᱮᱢᱟᱣᱟᱜᱼᱟ ᱚᱱᱟ ᱠᱚ ᱮᱢ ᱠᱟᱛᱮ ᱟᱵᱟᱨ ᱠᱚ ᱦᱟᱥᱟ ᱛᱮᱠᱚ ᱛᱚᱯᱟ ᱠᱟᱜᱼᱟ᱾ ᱚᱱᱟ ᱛᱚᱯᱟ ᱞᱮᱱᱠᱷᱟᱱ ᱜᱮ ᱯᱮ ᱯᱩᱱ ᱫᱤᱱ ᱛᱮ ᱤᱭᱟᱹ ᱫᱚᱠᱚ ᱧᱟᱢ ᱜᱮᱭᱟ ᱵᱤᱞᱤ ᱜᱚᱫᱚᱜᱼᱟ᱾ ᱥᱚᱸᱜᱮ ᱥᱚᱝᱜᱮ ᱯᱮ ᱯᱩᱱ ᱫᱤᱱ ᱥᱚᱢᱚᱭ ᱞᱟᱜᱟᱣᱼᱟ, ᱟᱨ ᱟᱹᱰᱤ ᱩᱫᱟᱹ ᱠᱟᱛᱮᱫ ᱡᱚᱠᱷᱚᱱ ᱚᱱᱟ ᱜᱮᱠᱚ ᱤᱭᱟᱹ ᱟᱹᱜᱩᱭᱟ ᱨᱟᱠᱟᱵ ᱟᱹᱜᱩᱭᱟᱠᱚ ᱫᱤᱱᱟᱹᱢᱟᱱ ᱵᱮᱲᱟ ᱛᱚ ᱵᱟᱝᱠᱚ ᱟᱹᱜᱩ ᱫᱟᱲᱮᱭᱟᱜᱼᱟ᱾ ᱧᱮᱞ ᱞᱮᱱᱠᱷᱟᱱ ᱦᱚᱲ ᱠᱚ ᱢᱮᱛᱟᱣᱟ ᱠᱚᱣᱟ ᱦᱮᱸ ᱟᱯᱮ ᱫᱚ ᱡᱚᱛᱚ ᱛᱮᱨᱮᱞ ᱠᱚ ᱯᱮ ᱤᱫᱤᱭᱮᱫᱟ ᱛᱟᱞᱮ ᱟᱞᱮ ᱫᱚ ᱪᱮᱫ ᱞᱮ ᱡᱚᱢᱟ ᱚᱱᱟ ᱠᱚ ᱡᱟᱛᱮ ᱦᱚᱲ ᱦᱚᱸ ᱟᱞᱚ ᱠᱚ ᱢᱮᱛᱟ ᱫᱟᱲᱮᱭᱟᱠᱚ ᱢᱟ, ᱟᱠᱚ ᱟᱛᱳ ᱨᱮᱱ ᱦᱚᱲ ᱩᱠᱩ ᱩᱠᱩᱛᱮ ᱦᱮᱡᱽ ᱠᱟᱛᱮᱫ ᱩᱠᱩ ᱪᱩᱠᱩ ᱚᱱᱟ ᱠᱚ ᱟᱹᱜᱩ ᱠᱟᱛᱮᱫ ᱛᱮᱨᱮᱞ ᱠᱚ ᱟᱹᱜᱩ ᱠᱟᱛᱮᱫ ᱵᱤᱞᱤ ᱠᱟᱛᱮᱫ ᱟᱵᱟᱨ ᱥᱮᱛᱟᱜ ᱵᱷᱳᱨ ᱨᱮ ᱡᱚᱠᱷᱚᱱ ᱛᱮᱨᱮᱞ ᱠᱚ ᱵᱤᱞᱤᱜᱼᱟ, ᱧᱮᱞᱟᱠᱚ ᱚᱛ ᱞᱟᱛᱟᱨ ᱨᱮᱠᱚ ᱡᱟᱦᱟᱸ ᱠᱚ ᱛᱚᱯᱟ ᱞᱮᱫ ᱵᱤᱞᱤᱜᱼᱟ ᱾ ᱚᱱᱟ ᱠᱚ ᱤᱫᱤ ᱠᱟᱛᱮᱫ ᱵᱟᱡᱟᱨ ᱠᱚ ᱤᱫᱤᱭᱟ ᱥᱮᱛᱟᱜ ᱵᱷᱳᱨ ᱵᱷᱳᱨ ᱛᱮ᱾ ᱟᱨ ᱟᱠᱷᱨᱤᱧ ᱦᱚᱴᱚ ᱠᱟᱛᱮᱫ ᱠᱚ ᱦᱤᱡᱩᱜᱼᱟ᱾ ᱚᱱᱮ ᱚᱱᱠᱟ ᱡᱚᱢ ᱠᱚᱦᱚᱸ ᱱᱮᱛᱟᱨ ᱫᱚ ᱵᱟᱝ ᱧᱟᱢ ᱵᱟᱲᱟᱜ ᱠᱟᱱᱟ ᱾ ᱠᱟᱱ ᱜᱮᱭᱟ ᱟᱫᱚ ᱪᱮᱫ ᱵᱮᱱ ᱪᱤᱠᱟᱹᱭᱟ ᱾
ᱢᱟᱱᱮ ᱱᱚᱛᱮ ᱦᱚᱸ ᱧᱮᱞ ᱫᱚ ᱧᱮᱞ ᱵᱟᱲᱟ ᱟᱠᱟᱱ ᱜᱮᱭᱟ, ᱱᱤᱡᱮᱨ ᱱᱚᱣᱟ ᱥᱩᱨ ᱟᱛᱳ ᱫᱩᱣᱟᱹᱨ, ᱵᱟᱝ ᱠᱚᱨᱮ ᱦᱚᱸ ᱛᱚᱵᱮ ᱠᱟᱹᱴᱤᱡ ᱡᱷᱟᱹᱞ ᱧᱚᱜ ᱚᱱᱟ ᱦᱟᱴ ᱠᱚᱨᱮ ᱫᱚ ᱟᱠᱷᱨᱤᱧ ᱫᱚᱠᱚ ᱟᱠᱷᱨᱤᱧ ᱵᱟᱲᱟᱭ ᱜᱮᱭᱟ, ᱟᱫᱚ ᱱᱚᱛᱮ ᱫᱚ ᱦᱟᱸᱜ ᱢᱟᱱᱮ ᱯᱨᱟᱭ ᱛᱮᱜᱮ ᱢᱮᱱ ᱜᱟᱱᱚᱜᱼᱟ, ᱮ ᱥᱩᱨ ᱥᱩᱨ ᱟᱹᱛᱩ ᱠᱚᱨᱮ ᱦᱚᱸ ᱢᱟᱱᱮ ᱥᱩᱨ ᱥᱩᱯᱩᱨ ᱟᱹᱛᱳ ᱠᱚᱨᱮ ᱦᱚᱸ ᱡᱚᱛᱚ ᱜᱮ ᱫᱟᱨᱮ ᱫᱚ ᱦᱮᱱᱟᱜ ᱜᱮᱭᱟ ᱾ ᱫᱟᱨᱮ ᱨᱮᱱᱟᱜ ᱚᱵᱷᱟᱵᱽ ᱫᱚ ᱵᱟᱹᱱᱩᱜᱼᱟ ᱡᱮ ᱠᱤᱨᱤᱧ ᱡᱚᱝ ᱦᱩᱭᱩᱜᱼᱟ ᱾ ᱟᱫᱚ ᱟᱵᱚ ᱱᱚᱛᱮ ᱫᱚ ᱦᱟᱸᱜ ᱟᱱᱮ ᱩᱱᱠᱩ ᱫᱤᱠᱩ ᱠᱚ ᱡᱟᱦᱟᱸᱭ, ᱩᱱᱠᱩ ᱜᱮ ᱦᱟᱸᱜ ᱠᱷᱮᱛ ᱵᱟᱹᱫᱽ ᱫᱚ ᱵᱟᱠᱚ ᱪᱟᱞᱟᱜᱼᱟ, ᱥᱮ ᱟᱫᱚ ᱩᱱᱠᱩ ᱜᱮ ᱦᱟᱸᱜ ᱠᱤᱨᱤᱧ ᱠᱷᱟᱡ ᱠᱚ ᱠᱤᱨᱤᱧ ᱡᱚᱢᱟ᱾ ᱟᱨ ᱵᱟᱝᱠᱷᱟᱱ ᱵᱟᱠᱚ ᱡᱚᱢᱟ, ᱟᱫᱚ ᱚᱱᱟ ᱤᱭᱟᱹᱛᱮ ᱦᱟᱸᱜ ᱱᱚᱛᱮ ᱫᱚ ᱦᱟᱸᱜ ᱡᱮ ᱡᱟᱦᱟᱸᱟᱨ ᱢᱟᱱᱮ ᱢᱚᱪᱟ ᱦᱮᱬᱮᱢ ᱥᱮ ᱢᱚᱪᱟ ᱡᱚᱡᱚ ᱞᱟᱹᱜᱤᱫ ᱫᱚ ᱚᱱᱠᱟ ᱦᱟᱞᱟᱝ ᱵᱟᱲᱟ ᱠᱟᱛᱮᱫ ᱜᱮᱠᱚ ᱡᱚᱢ ᱜᱮᱭᱟ᱾ ᱡᱮ ᱠᱤᱨᱤᱧ ᱠᱟᱛᱮ ᱫᱚ ᱦᱟᱸᱜ ᱵᱟᱝ ᱦᱟᱸᱜ ᱟᱫᱚ ᱚᱱᱟᱛᱮ ᱛᱮᱨᱮᱞ ᱫᱟᱨᱮ ᱨᱮ ᱛᱮᱨᱮᱞ ᱡᱚ ᱨᱮᱱᱟᱜ ᱫᱚ ᱠᱤᱨᱤᱧ ᱟᱹᱷᱨᱤᱧ ᱵᱮᱯᱟᱨ ᱫᱚ ᱦᱟᱸᱜ ᱩᱱᱟᱹᱜ ᱫᱚ ᱵᱟᱹᱱᱩᱜᱼᱟ ᱾
ᱦᱮᱸᱻ᱾ ᱦᱮᱸ ᱴᱷᱤᱠ ᱜᱮᱭᱟ ᱩᱱᱟᱹᱜ ᱫᱚ ᱤᱭᱟᱹ ᱫᱚ ᱵᱟᱹᱱᱩᱜᱼᱟ᱾ ᱚᱥᱩᱵᱤᱫᱟ ᱫᱚ ᱵᱟᱱᱩᱜ ᱦᱮᱸ ᱟᱨᱠᱤ ᱟᱵᱚ ᱫᱚ ᱵᱩᱨᱩ ᱠᱚᱪᱟ ᱦᱚᱲ ᱛᱚ, ᱚᱱᱟ ᱠᱚᱨᱮ ᱧᱟᱢ ᱫᱚ ᱧᱟᱢ ᱵᱟᱲᱟᱜ ᱜᱮᱭᱟ ᱡᱚᱢᱟᱜ ᱠᱚᱫᱚ᱾ ᱛᱟᱣ ᱡᱚᱠᱷᱚᱱ ᱟᱵᱮᱱ ᱡᱚᱢ ᱥᱟᱱᱟ ᱵᱮᱱᱟ, ᱟᱨ ᱡᱚᱢ ᱵᱟᱝ ᱵᱮᱱ ᱧᱟᱢᱟ ᱩᱱᱫᱚ ᱢᱚᱱᱮ ᱨᱮ ᱫᱚ ᱠᱚᱥᱴᱚᱼᱟ ᱟᱨ ᱤᱭᱟᱹ ᱫᱚᱵᱮᱱ ᱵᱩᱡᱽ ᱜᱮᱭᱟ ᱟᱨᱠᱤ, ᱵᱤᱪᱷᱳᱠ ᱫᱚᱵᱮᱱ ᱵᱩᱡᱽ ᱜᱮᱭᱟ᱾ ᱦᱮ ᱫᱟᱨᱮ ᱠᱚ ᱤᱭᱟᱹ ᱞᱟᱹᱜᱤᱫ ᱫᱟᱨᱮ ᱨᱮ ᱵᱟᱝ ᱵᱤᱞᱤᱜ ᱠᱟᱱᱟ᱾ ᱟᱹᱣᱨᱤ ᱵᱤᱞᱤ ᱢᱟᱲᱟᱝ ᱨᱮᱜᱮ ᱫᱟᱨᱮ ᱠᱷᱚᱱᱟᱜ ᱡᱚᱛᱚ ᱠᱚ ᱤᱭᱟᱹ ᱤᱫᱤᱭᱫᱟ, ᱦᱮᱴᱮᱡ ᱤᱫᱤᱭ ᱫᱟᱠᱚ, ᱛᱤᱭᱟᱹᱜ ᱤᱫᱤᱭ ᱫᱟᱠᱚ, ᱟᱨ ᱡᱚᱛᱚ ᱵᱟᱡᱟᱨ ᱥᱟᱦᱟᱨ ᱨᱮᱠᱚ ᱟᱠᱷᱨᱤᱧ ᱫᱟ᱾
ᱦᱳᱭᱻᱻ
ᱟᱫᱚ ᱛᱚ ᱟᱨᱚ ᱠᱤᱪᱷᱩ ᱢᱮᱱᱟᱜᱼᱟ, ᱢᱮᱱᱫᱚ ᱢᱮᱱ ᱜᱟᱱᱚᱜᱼᱟ ᱟᱵᱚ ᱫᱚ ᱦᱚᱲ ᱫᱚᱵᱚᱱ ᱪᱟᱭᱟᱛᱚ ᱵᱟᱹᱲᱛᱤ ᱠᱷᱚᱱᱟᱜ ᱵᱟᱹᱲᱛᱤ ᱡᱮᱢᱚᱱ ᱯᱩᱭᱥᱟᱹ ᱵᱟᱹᱲᱛᱤ ᱠᱟᱹᱣᱰᱤ ᱚᱠᱚᱭ ᱠᱚ ᱟᱹᱰᱤ ᱨᱚᱠᱚᱢ ᱵᱷᱟᱵᱛᱮ ᱠᱟᱹᱣᱰ ᱨᱮ ᱤᱭᱟᱹ ᱠᱚ ᱛᱟᱦᱮᱱᱟ ᱥᱮ ᱛᱟ ᱠᱟᱹᱣᱰᱤ ᱫᱤᱠ ᱫᱤᱭᱮ ᱛᱟᱭᱱᱚᱢ ᱠᱚ ᱛᱟᱦᱮᱸᱱᱟ ᱚᱱᱟ ᱠᱚ ᱤᱭᱟᱹ ᱠᱚ ᱞᱟᱹᱜᱤᱫ ᱫᱚ, ᱦᱚᱲ ᱩᱱᱤ ᱡᱩᱫᱤ ᱦᱚᱸ ᱩᱱᱤᱭᱟᱜ ᱦᱚᱸ ᱡᱩᱫᱤ ᱦᱚᱸ ᱵᱟᱝ ᱢᱮᱱᱟᱜ ᱛᱟᱭᱟ ᱢᱚᱱᱮᱨᱮ ᱡᱮ ᱱᱚᱝᱠᱟ ᱚᱱᱠᱟ ᱵᱟᱹᱧ ᱤᱭᱟᱹ ᱤᱫᱤᱭᱟ ᱛᱚ ᱪᱤᱠᱟᱹᱭᱟ ᱩᱱᱤᱭᱟᱜ ᱦᱚᱸ ᱠᱟᱹᱣᱰᱤ ᱨᱮᱱᱟᱜ ᱫᱚᱨᱠᱟᱨ᱾ ᱵᱟᱝ ᱤᱫᱤ ᱛᱮᱦᱚᱸ ᱵᱟᱝ ᱜᱟᱱᱚᱜ ᱠᱟᱱᱟ ᱟᱨ ᱤᱫᱤ ᱨᱮᱠᱷᱟᱱ ᱦᱚᱸ ᱚᱱᱛᱮ ᱟᱛᱩ ᱦᱚᱲᱟᱜ ᱠᱟᱛᱷᱟ ᱟᱸᱡᱚᱢ ᱞᱟᱜᱟᱜᱼᱟ ᱾
ᱦᱚᱸ ᱠᱟᱣᱹᱰᱤ ᱪᱷᱟᱲᱟ ᱛᱚ ᱪᱮᱫ ᱦᱚᱸ ᱵᱟᱝ ᱢᱮᱱ ᱜᱟᱱᱚᱜᱼᱟ ᱠᱟᱹᱣᱰᱤ ᱪᱷᱟᱲᱟ ᱢᱮᱛᱟ ᱚᱸ ᱪᱩᱞᱦᱟᱹ ᱨᱮ ᱫᱟᱠᱟ ᱵᱟᱝ ᱪᱚᱸᱫᱟᱜᱼᱟ ᱚᱱᱠᱟ ᱚᱵᱚᱥᱛᱟ ᱦᱩᱭ ᱟᱠᱟᱱᱟ ᱠᱤᱪᱷᱩ ᱜᱟᱱ ᱦᱚᱲ ᱠᱚᱣᱟᱜ ᱥᱮ ᱟᱵᱚ ᱠᱚᱣᱟᱜ ᱫᱚ᱾ ᱚᱱᱟᱛᱮ ᱠᱟᱣᱰᱤ ᱱᱤᱦᱟᱹᱛ ᱡᱟᱹᱨᱩᱲᱚᱜ ᱠᱟᱱᱟ ᱾
ᱦᱚᱸ ᱛᱟᱣ ᱵᱤᱜᱟᱱ ᱦᱚᱲ ᱠᱚᱫᱚ ᱱᱤᱛᱚᱜ ᱫᱚ ᱩᱱᱟᱹᱜ ᱫᱚ ᱤᱭᱟᱹ ᱫᱚ ᱵᱟᱹᱱᱩᱜ ᱠᱚᱣᱟ ᱟᱵᱚ ᱫᱚ ᱥᱟᱱᱛᱟᱲ ᱦᱚᱲ ᱤᱥᱤᱱ ᱠᱟᱛᱮᱫ ᱵᱟᱲᱜᱮ ᱥᱟᱲᱜᱮ ᱠᱚᱨᱮ ᱜᱮ ᱦᱟᱱᱟ ᱱᱟᱣᱟ ᱟᱹᱰᱤ ᱨᱚᱠᱚᱢ ᱩᱛᱩ ᱠᱚ